ᱟᱹ ᱜᱚᱝᱠᱮ ᱡᱚᱦᱟᱨ ᱜᱮ᱾
ᱦᱮᱞᱳ ᱾ ᱦᱳᱭ ᱦᱳᱭ ᱡᱚᱦᱟᱨ ᱜᱮ᱾ ᱟᱸᱡᱚᱢ ᱧᱟᱢᱚᱜ ᱠᱟᱱ ᱚᱱᱛᱮ? ᱦᱳᱭ ᱦᱳᱭ ᱜᱚᱝᱠᱮ ᱟᱸᱡᱚᱢ ᱧᱟᱢᱚᱜ ᱠᱟᱱ ᱜᱮᱭᱟ ᱥᱟᱱᱟᱢ ᱜᱮ ᱟᱸᱡᱚᱢ ᱧᱟᱢᱚᱜ ᱟᱹᱰᱤ ᱯᱩᱥᱴᱟᱹᱣ ᱛᱮ ᱟᱸᱡᱚᱢ ᱧᱟᱢᱚᱜ ᱠᱟᱱᱟ ᱟᱵᱮᱱ ᱪᱮᱫ ᱵᱮᱱ ᱪᱮᱠᱟᱭᱮᱫᱟ ᱱᱤᱭᱟᱹ ᱚᱠᱛᱮ ᱛᱷᱳᱲᱟ ᱵᱮᱱ ᱞᱟᱹᱭ ᱞᱮᱠᱷᱟᱱ ᱵᱷᱟᱜᱤ ᱦᱩᱭ ᱠᱚᱜᱼᱟ ᱵᱚᱞᱮ ᱾
ᱮᱻ ᱟᱹᱞᱤᱧ ᱫᱚ ᱱᱤᱛᱚᱜ ᱪᱮᱫ ᱦᱚᱸ ᱵᱟᱹᱞᱤᱧ ᱪᱤᱠᱟᱹᱭᱟ ᱫᱩᱲᱩᱵ ᱡᱤᱨᱟᱹᱣ ᱟᱠᱟᱱᱟᱞᱤᱧ ᱾
ᱥᱮᱫ ᱵᱮᱱ ᱢᱮᱱ ᱠᱮᱫᱟ ᱜᱚᱝᱠᱮ? ᱵᱟᱹᱧ ᱵᱩᱡᱷᱟᱹᱣ ᱫᱟᱲᱮᱣᱟᱫᱟ᱾
ᱚ ᱢᱮᱱᱫᱟᱞᱤᱧ ᱡᱮ ᱪᱮᱫ ᱦᱚᱸ ᱵᱟᱹᱞᱤᱧ ᱪᱤᱠᱟᱭᱫᱟ᱾ ᱦᱮᱸᱢ ᱦᱮᱸᱢ ᱢᱮᱱᱫᱟᱞᱤᱧ ᱡᱮ ᱪᱮᱫ ᱦᱚᱸ ᱵᱟᱹᱞᱤᱧ ᱪᱤᱠᱟᱹᱭᱟ ᱫᱩᱲᱩᱵ ᱜᱤᱨᱟᱹᱣ ᱟᱠᱟᱱᱟ ᱞᱤᱧ᱾ ᱵᱚᱞᱮ ᱦᱮᱸ ᱜᱟᱯᱟ ᱜᱮ ᱵᱚᱞᱮ ᱞᱟᱥ ᱰᱮᱴ ᱠᱟᱱᱟ ᱥᱮ ᱪᱮᱫ ᱵᱚᱞᱮ ᱜᱟᱞ ᱜᱟᱯᱟᱞ ᱢᱟᱨᱟᱜ ᱨᱮᱱᱟᱜ?
ᱟᱪᱪᱷᱟ ᱟᱪᱪᱷᱟ ᱟᱪᱪᱷᱟ ᱜᱟᱯᱟ ᱜᱮ ᱞᱟᱥᱴ ᱰᱮᱴ ᱢᱟᱱᱮ?
ᱢᱟᱱᱮ ᱴᱟᱥᱠ ᱠᱚᱢᱯᱞᱤᱴ ᱨᱮᱱᱟᱜ ᱜᱟᱯᱟ ᱜᱮ ᱞᱟᱥᱴ ᱰᱮᱴ ᱠᱟᱱᱟ ᱥᱮ ᱪᱮᱫ ᱵᱚᱞᱮ?
ᱵᱟᱝ ᱵᱟᱝ ᱵᱟᱝ ᱚᱱᱠᱟ ᱫᱚ ᱱᱤᱭᱚᱢ ᱵᱟᱹᱱᱩᱜ ᱟᱠᱟᱫᱟ ᱟᱢᱟᱜ ᱮᱠᱥᱚ ᱟᱥᱤ ᱢᱤᱱᱤᱴ ᱡᱟᱦᱟᱸ ᱛᱤᱥ ᱜᱤᱢ ᱯᱩᱨᱟᱹᱣ ᱫᱟᱲᱮᱜ᱾ ᱵᱚᱞᱮ ᱱᱚᱝᱠᱟ ᱜᱮ ᱛᱚ ᱱᱤᱛ ᱚᱠᱛᱚ ᱡᱟᱦᱟᱸ ᱯᱮ ᱫᱤᱱ ᱨᱮᱭᱟᱜ ᱥᱳᱢᱳᱭ ᱠᱚ ᱮᱢᱚᱜ ᱠᱟᱱᱟ ᱚᱱᱟ ᱫᱚ ᱴᱷᱤᱠ ᱜᱮ ᱪᱮᱫᱟᱜ ᱡᱮ ᱟᱭᱢᱟ ᱦᱚᱲ ᱮᱻ ᱵᱚᱞᱮ ᱵᱟᱠᱚ ᱯᱩᱨᱟᱹᱣᱮᱫᱟ ᱴᱟᱥᱠ᱾
ᱚᱻ
ᱦᱳᱭ ᱦᱳᱭ ᱜᱚᱢᱠᱮ ᱢᱮᱱᱫᱟᱹᱧ ᱟᱢᱟᱜ ᱨᱚᱲ ᱟᱹᱰᱤ ᱥᱟᱺᱜᱤᱧ ᱨᱮ ᱟᱸᱡᱚᱢᱚᱜ ᱠᱟᱱᱟ, ᱛᱷᱚᱲᱟ ᱵᱚᱞᱮ- ᱥᱩᱨ ᱧᱚᱜ ᱠᱷᱚᱡ ᱮᱢ ᱨᱚᱲ ᱞᱮᱠᱷᱟᱱ ᱵᱷᱟᱹᱜᱤ ᱦᱩᱭ ᱠᱚᱜᱼᱟ᱾
ᱟᱪᱪᱷᱟ ᱟᱪᱪᱷᱟ, ᱢᱮᱱᱟᱹᱧ ᱡᱮ ᱟᱵᱮᱱᱟᱜ ᱫᱚ ᱛᱤᱱᱟᱹᱜ ᱫᱤᱱ ᱦᱩᱭ ᱟᱠᱟᱱ ᱛᱟᱵᱮᱱᱟ?
ᱦᱟᱸ ᱦᱟᱸ ᱜᱚᱢᱠᱮ ᱞᱟᱹᱭ ᱢᱮ᱾
ᱟᱵᱮᱱᱟᱜ ᱫᱚ ᱛᱤᱱᱟᱹᱜ ᱫᱤᱱ ᱦᱩᱭ ᱟᱠᱟᱱ ᱛᱟᱵᱮᱱᱟ?
ᱪᱮᱫ ᱢᱮᱱᱫᱟ ᱜᱚᱢᱜᱮ?
ᱢᱮᱱᱫᱟᱞᱤᱧ ᱡᱮ ᱟᱵᱮᱱᱱᱟᱜ ᱫᱚ ᱛᱤᱱᱟᱹᱜ ᱫᱤᱱ ᱦᱩᱭᱟᱠᱟᱱᱟ ᱢᱟᱱᱮ ᱠᱟᱨᱤᱭᱟ ᱨᱮᱱᱟᱜ ᱮᱯᱥ ᱴᱟᱯᱥ ᱧᱟᱢ ᱠᱟᱛᱮ? ᱛᱮᱦᱤᱧ ᱜᱮᱵᱮᱱ ᱧᱟᱢ ᱠᱟᱫᱟ?
ᱦᱮᱸ ᱦᱮᱸ᱾
ᱪᱚᱞᱳ ᱴᱷᱤᱠ ᱜᱮᱭᱟ ᱟᱪᱪᱷᱟ ᱟᱪᱪᱷᱟ᱾ ᱛᱚ ᱢᱮᱱᱮᱫ ᱠᱟᱱ ᱪᱱᱟᱤᱧ ᱵᱚᱞᱮ ᱟᱵᱮᱱᱟᱜ ᱦᱚᱵᱤ ᱢᱟᱱᱮ ᱦᱚᱵᱤ ᱪᱮᱫ ᱠᱚ ᱢᱮᱱᱟᱜ ᱛᱟᱵᱮᱱᱟ? ᱪᱮᱫ ᱠᱚᱨᱟᱣ ᱨᱮ ᱢᱚᱡᱽᱱ ᱵᱤᱱ ᱟᱹᱭᱠᱟᱹᱣᱟ?
ᱦᱮᱸ ᱱᱤᱭᱟᱹ ᱚᱠᱛᱚ ᱫᱚ ᱡᱟᱦᱟᱸ ᱦᱚᱵᱤ ᱠᱟᱱ ᱛᱤᱧᱟᱹ ᱵᱚᱞᱮ ᱜᱚᱝᱠᱮ ᱚᱱᱠᱟ ᱵᱟᱭᱤᱠ ᱨᱟᱭᱰᱤᱝ᱾ ᱥᱩᱯᱟᱨ ᱵᱟᱭᱠ ᱨᱟᱭᱰᱤᱝ᱾ ᱟᱫᱚ ᱱᱚᱣᱟ ᱜᱮ ᱜᱚᱢᱠᱮ ᱵᱟᱭᱠᱟᱨ ᱠᱟᱨ ᱤᱱᱟ ᱜᱮ ᱜᱚᱢᱠᱮ᱾ ᱛᱚ ᱤᱧ ᱵᱟᱭᱤᱠᱟᱨ ᱠᱷᱟ ᱫᱚ ᱵᱷᱟᱹᱜᱤᱧ ᱢᱟᱱᱮ ᱜᱚᱝᱠᱮᱧ ᱪᱟᱣ ᱵᱟᱲᱟᱭ ᱜᱮᱭᱟ᱾ ᱢᱮᱱᱠᱷᱟᱱ ᱤᱧᱟᱹᱜ ᱫᱚ ᱵᱟᱭᱤᱠ ᱦᱮᱸᱱᱟᱜ ᱛᱤᱧᱟᱹ ᱠᱟᱨᱦᱚᱸ ᱠᱟᱨ ᱫᱚ ᱚᱲᱟᱜ ᱨᱮᱭᱟᱜ ᱢᱮᱱᱟᱜᱼᱟ ᱤᱧᱟᱹᱜ ᱫᱚ ᱵᱟᱹᱱᱩᱜ ᱛᱤᱧᱟᱹ ᱵᱚᱞᱮ ᱜᱚᱢᱠᱮ ᱤᱧ ᱡᱟᱦᱟᱸᱛᱮᱤᱥ ᱤᱧ ᱠᱤᱨᱤᱧᱟ ᱚᱱᱟ ᱫᱚ ᱦᱟᱸᱜ ᱚᱱᱠᱟ ᱥᱩᱯᱟᱨ ᱠᱟᱨᱤᱧ ᱠᱤᱨᱤᱧ ᱨᱮᱱᱟᱜᱤᱧ ᱪᱮᱥᱴᱟᱭᱟ ᱢᱮᱱᱠᱷᱟᱱ ᱚᱲᱟᱜ ᱨᱮ ᱡᱟᱦᱟᱸ ᱠᱟᱨ ᱨᱮᱱᱟᱜ ᱚᱱᱟᱤᱧ ᱪᱟᱞᱟᱣ ᱵᱟᱲᱟᱭᱟ᱾ ᱟᱨ ᱵᱟᱭᱤᱠ ᱦᱚᱸ ᱤᱧᱟᱹᱜ ᱫᱚ ᱢᱮᱱᱟᱜ ᱛᱤᱧ ᱜᱮᱭᱟ ᱚᱱᱟᱜᱮ ᱵᱚᱞᱮ᱾
ᱚ᱾
ᱟᱨ ᱜᱚᱢᱠᱮ ᱟᱢᱟᱜ ᱦᱚᱸ ᱦᱚᱵᱤ ᱞᱟᱹᱭ ᱢᱮ᱾
ᱦᱚᱵᱤ ᱫᱚ ᱤᱧᱟᱹᱜ ᱦᱚᱵᱤ ᱫᱚ ᱦᱩᱭᱩᱜ ᱠᱟᱱᱟ ᱴᱨᱟᱵᱷᱮᱞ᱾
ᱴᱨᱟᱵᱷᱮᱞ ᱚᱱᱟ ᱟᱹᱰᱤ ᱱᱟᱯᱟᱭ ᱦᱩᱵᱤᱱᱟ ᱜᱚᱢᱠᱮ ᱤᱧ ᱦᱚᱸ ᱵᱟᱭᱤᱠ ᱠᱤᱨᱤᱧ ᱠᱟᱛᱮ ᱥᱮ ᱴᱨᱟᱵᱷᱮᱞ ᱜᱤᱧ ᱴᱨᱟᱵᱷᱮᱞᱟ᱾ ᱫᱟᱬᱟᱱ ᱜᱮᱧ ᱫᱟᱬᱟᱱ ᱤᱧ ᱦᱚᱸ᱾
ᱚ ᱚᱱᱮ ᱢᱤᱫ ᱡᱟᱭᱜᱟ ᱠᱟᱱᱟ ᱢᱤᱫ ᱡᱟᱭᱜᱟ ᱪᱟᱞᱟᱣ᱾ ᱤᱧ ᱢᱟ ᱪᱟᱞᱟᱣ ᱵᱟᱲᱟᱣ ᱠᱟᱱᱟ ᱱᱤᱭᱟᱹ ᱟᱵᱚ ᱥᱩᱨ ᱥᱩᱨ ᱠᱚᱨᱮ ᱜᱮ ᱫᱟᱨᱡᱤᱞᱤᱝ ᱤᱭᱟᱹ ᱥᱩᱱᱫᱚᱨᱵᱚᱱ᱾ ᱟᱰᱤ ᱥᱟᱹᱜᱤᱧ ᱥᱮᱫ ᱫᱚ ᱵᱟᱞᱤᱧ ᱪᱟᱞᱟᱜᱼᱟ ᱢᱚᱱᱮ ᱠᱚ ᱱᱮᱯᱟᱞ ᱴᱮᱯᱟᱞ ᱦᱚᱸ ᱵᱟᱞᱤᱧ ᱪᱟᱞᱟᱣᱠᱟᱱᱟ᱾
ᱟᱪᱪᱷᱟ ᱟᱪᱪᱷᱟ ᱜᱚᱝᱠᱮ ᱚᱱᱠᱟᱜ ᱜᱮ ᱜᱚᱝᱠᱮ ᱤᱧᱦᱚᱧ ᱪᱟᱞᱟᱣ ᱫᱚᱧ ᱪᱟᱞᱟᱣ ᱵᱟᱲᱟ ᱟᱠᱟᱱ ᱜᱮᱭᱟ᱾ ᱩᱸᱜ ᱥᱟᱵ ᱠᱟᱜ ᱢᱮ ᱱᱚᱝᱠᱟ ᱤᱭᱟᱹ ᱠᱚᱨᱮ ᱟᱢ ᱡᱟᱦᱟᱸᱢ ᱫᱟᱨᱡᱤᱞᱤᱝ ᱮᱢ ᱪᱟᱞᱟᱜ ᱠᱟᱱᱟ ᱫᱟᱨᱡᱤᱞᱤᱝ ᱪᱟᱞᱟ ᱵᱟᱲ ᱟᱠᱟᱱᱟ ᱜᱚᱢᱠᱮ᱾
ᱟᱪᱪᱷᱟ ᱟᱪᱪᱷᱟ ᱚ ᱛᱟᱦᱞᱮ ᱢᱟ ᱴᱷᱤᱠ ᱜᱮᱭᱟ᱾ ᱛᱚ ᱢᱮᱱᱮᱫ ᱠᱟᱱ ᱡᱮ ᱵᱚᱞᱮ ᱟᱵᱮᱱ ᱫᱚ ᱚᱠᱟ ᱴᱚᱴᱷᱟ ᱥᱮᱫ ᱵᱮᱱ ᱢᱮᱱᱫᱟ?
ᱪᱮᱫ ᱜᱚᱝᱠᱮ?
ᱚᱠᱟ ᱴᱚᱴᱷᱟ ᱥᱮ ᱠᱷᱚᱱᱟᱜ ᱵᱮᱱ ᱢᱮᱱ ᱫᱟ?
ᱜᱚᱝᱠᱮ ᱱᱚᱣᱟ ᱠᱚ ᱱᱚᱣᱟ ᱱᱤᱭᱳ ᱫᱚ ᱵᱟᱞᱟᱝ ᱜᱟᱞᱢᱟᱨᱝᱼᱟ ᱚᱠᱟ ᱴᱚᱴᱷᱟ ᱥᱮ ᱚᱠᱟ ᱠᱷᱚᱱᱤᱧ ᱨᱚᱲ ᱫᱟ, ᱩᱸᱜ ᱱᱚᱸᱰᱮ ᱫᱚ ᱵᱟᱝ ᱜᱟᱞ ᱢᱟᱨᱟᱣ ᱜᱟᱱᱚᱜ ᱚᱱᱟ ᱠᱚᱫᱚ ᱢᱮᱱᱠᱷᱟᱱ ᱟᱢ ᱡᱩᱫᱤ ᱯᱟᱨᱥᱚᱱᱟᱞ ᱮᱢ ᱠᱩᱞᱤᱧᱟ ᱦᱟᱸᱜ ᱮᱯ ᱨᱮᱢ ᱠᱩᱞ ᱠᱮᱫᱤᱧ ᱜᱮ ᱚᱦᱟᱴᱥᱟᱯ ᱠᱩᱞᱤ ᱠᱮᱫᱤᱧ ᱜᱮ ᱞᱟᱹᱭ ᱟᱢᱟ᱾
ᱚ ᱟᱪᱪᱷᱟ ᱟᱪᱪᱷᱟ᱾
ᱡᱚᱢ ᱵᱟᱲᱟ ᱠᱚ ᱦᱩᱭᱱᱟ?
ᱡᱚᱢ ᱵᱟᱲᱟ ᱢᱟ ᱦᱩᱭ ᱮᱱ ᱜᱮ᱾
ᱟᱪᱪᱷᱟ ᱜᱚᱝᱠᱮ ᱤᱧ ᱫᱚᱧ ᱡᱚᱢ ᱫᱟ ᱱᱤᱛ ᱛᱚ ᱵᱟᱲᱭᱟᱢ?
ᱚ ᱪᱮᱫ ᱠᱟᱹᱢᱤᱨᱮ ᱵᱮᱥᱛᱚ ᱛᱟᱦᱮᱱ ᱞᱮᱱᱟ ᱥᱮᱪᱮᱫ?
ᱦᱮᱸ ᱜᱚᱝᱠᱮ ᱛᱷᱚᱲᱟ ᱟᱞᱮ ᱢᱟᱹᱭ ᱛᱷᱚᱲᱟ ᱦᱚᱥᱯᱤᱴᱟᱞ ᱨᱮ ᱛᱟᱦᱮᱸ ᱠᱟᱱᱟ ᱛᱚ ᱦᱚᱥᱯᱤᱴᱟᱞ ᱠᱷᱚᱱᱤᱧ ᱰᱤᱥᱪᱟᱨᱡᱽ ᱟᱹᱜᱩ ᱠᱮᱫᱮᱭᱟ ᱫᱤᱭᱮ ᱟᱫᱚ ᱟᱵᱟᱨ ᱥᱮᱛᱟᱸᱜ ᱵᱮᱲᱟ ᱵᱚᱞᱮ ᱥᱮᱛᱟᱜ ᱥᱮ ᱫᱚᱥᱴᱟ ᱥᱮᱫ ᱰᱤᱥᱪᱟᱨᱡᱽ ᱟᱹᱜᱩ ᱠᱟᱛᱮᱜ ᱟᱹᱜᱩ ᱞᱮᱫᱮᱭᱟ ᱟᱵᱟᱨ ᱞᱟᱸᱡ ᱦᱟᱹᱥᱩ ᱧᱟᱢ ᱠᱮᱫᱮᱭᱟ ᱞᱟᱸᱡ ᱦᱟᱹᱥᱩ ᱤᱫᱤ ᱠᱟᱱ ᱛᱟᱦᱮᱸᱱᱟ ᱵᱚᱞᱮ ᱚᱱᱠᱟ ᱱᱚᱨᱢᱮᱞ ᱟᱫᱚ ᱱᱤᱛᱳᱜ ᱟᱵᱟᱨ ᱜᱮᱥᱴᱚ ᱮᱱᱴᱨᱳᱡᱤᱥᱤᱴ ᱤᱧ ᱤᱫᱤ ᱞᱮᱫᱭᱟ ᱟᱫᱚ ᱩᱱᱤᱧ ᱫᱮᱠᱷᱟᱣ ᱠᱮᱫᱮᱭᱟ ᱫᱮᱭᱟ ᱟᱫᱚ ᱩᱱᱟᱜ ᱚᱲᱟᱜ ᱨᱤᱧ ᱫᱚᱦᱚᱜᱴᱚ ᱠᱮᱫᱮ ᱟᱵᱟᱨ ᱤᱧᱤᱧ ᱦᱮᱡ ᱮᱱᱟ ᱟᱵᱟᱨ ᱦᱳᱥᱴᱮᱞ ᱛᱮ᱾
ᱦᱮ ᱚᱠᱟ ᱷᱳᱥᱴᱮᱞ ᱮᱢ ᱛᱟᱦᱮᱱᱟ ᱟᱫᱚ?
ᱩᱻ ᱚᱱᱟ ᱠᱚᱫᱚ ᱜᱚᱢᱠᱮ ᱵᱟᱹᱧ ᱞᱟᱹᱭ ᱟᱢ ᱠᱟᱱᱟ ᱪᱮᱜ ᱤᱧ ᱢᱮᱱᱫᱟ ᱤᱧ ᱡᱟᱦᱟᱸ ᱨᱤᱧ ᱛᱟᱦᱮᱱᱟ ᱚᱱᱟ ᱠᱚᱫᱚ ᱵᱟᱹᱧ ᱞᱟᱹᱭ ᱟᱢᱟ᱾
ᱚ
ᱟᱹᱡ ᱱᱚᱣᱟ ᱞᱮᱠᱟ ᱱᱚᱝᱠᱟ ᱞᱟᱝ ᱜᱚᱞᱯᱷᱚᱭᱟ ᱢᱮᱱ ᱫᱚ ᱟᱢᱟᱜ ᱯᱨᱟᱭᱵᱷᱮᱥᱤ ᱡᱮᱱᱚ ᱯᱨᱟᱭᱵᱷᱮᱥᱤ ᱜᱮ ᱛᱟᱦᱮᱱ ᱛᱟᱢ᱾ ᱯᱟᱨᱥᱚᱱᱟᱞ ᱡᱤᱱᱤᱥ ᱫᱚ ᱵᱟᱞᱟᱝ ᱜᱚᱞᱯᱷᱚᱭᱟ ᱢᱮᱱᱠᱷᱟᱱ ᱟᱢ ᱳᱣᱟᱴᱥᱟᱯ ᱨᱮ ᱠᱩᱞᱤᱧ ᱢᱮ ᱞᱟᱹᱭ ᱟᱢᱟ ᱥᱟᱱᱟᱢ᱾
ᱟᱦ ᱟᱪᱪᱷᱟ ᱴᱷᱤᱠ ᱜᱮᱭᱟ᱾
ᱦᱳᱭ ᱦᱳᱭ ᱟᱪᱪᱷᱟ ᱜᱚᱝᱠᱮ ᱦᱳᱭ ᱜᱚᱝᱠᱮ ᱡᱟᱦᱟᱱ ᱜᱮ ᱴᱨᱮᱵᱮᱞ ᱚᱱᱟ ᱴᱨᱮᱵᱮᱞ ᱫᱚ ᱟᱹᱰᱤ ᱱᱟᱯᱟᱭ ᱡᱤᱱᱤᱥ ᱠᱟᱱᱟ ᱱᱤᱛ ᱚᱠᱛᱚ ᱟᱵᱩ ᱫᱟᱲᱟ ᱵᱟᱲᱟᱭ ᱫᱚᱨᱠᱟᱨ ᱠᱟᱱ ᱛᱟᱵᱚᱱᱟ᱾ ᱡᱮ ᱛᱟᱭᱚᱢ ᱫᱟᱨᱟᱢ ᱡᱮ ᱢᱟᱱᱮ ᱪᱮᱜ ᱠᱚ ᱢᱮᱱᱟ ᱥᱳᱢᱳᱭ ᱵᱟᱠᱚ ᱧᱟᱢ ᱵᱚᱞᱮ᱾
ᱠᱟᱛᱷᱟ ᱠᱟᱱ ᱜᱮᱭᱟ ᱱᱮᱜᱮ ᱱᱤᱛᱚᱜ ᱡᱩᱫᱤ ᱦᱚ ᱮᱛᱚᱢ ᱛᱟᱭᱚᱢ ᱛᱮ ᱛᱤᱥᱮᱢ ᱫᱟᱲᱟ᱾ ᱠᱟᱛᱷᱟ ᱫᱚ ᱚᱱᱟ ᱠᱟᱱ ᱜᱤᱭᱟ᱾
ᱜᱚᱝᱠᱮ ᱜᱚᱝᱠᱮ ᱢᱮᱱᱠᱦᱟᱡ ᱟᱢ ᱡᱩᱫᱤ ᱮᱠᱞᱟ ᱜᱤᱢ ᱛᱚᱲ ᱟᱛᱚ ᱵᱚᱞᱮ ᱛᱤᱥ ᱦᱤᱞᱤᱜ ᱤᱧ ᱡᱚᱢ ᱫᱟᱥᱮ ᱟᱫᱚ ᱟᱢ ᱞᱟᱹᱭ ᱞᱮᱠᱷᱟᱱ
ᱟᱪᱪᱷᱟ ᱪᱮᱜ ᱪᱮᱜ ᱱᱤᱛ ᱢᱟᱛᱠᱚᱢ ᱢᱚᱫᱚᱞᱤ ᱠᱚᱢ ᱡᱚᱢᱟ ᱩᱛᱩ ᱪᱮᱜ ᱦᱩᱭ ᱠᱟᱱᱟ ᱩᱛᱩ᱾
ᱜᱚᱢᱠᱮ ᱩᱛᱩ ᱫᱚ ᱢᱮᱱᱠᱷᱟᱱ ᱞᱟᱹᱭ ᱢᱟ ᱥᱟᱹᱨᱤ ᱠᱟᱛᱷᱟᱧ ᱞᱟᱹᱭᱟ ᱛᱟᱭᱚᱢ ᱛᱮᱫᱚ ᱯᱚᱨᱮ ᱞᱮᱴ ᱧᱚᱜ ᱟ ᱛᱚ ᱟᱞᱮ ᱡᱚᱠᱷᱚᱱ ᱠᱮᱱᱴᱨᱤᱱ ᱠᱚ ᱮᱢᱚᱜᱼᱟ ᱥᱮ ᱢᱟᱱᱮ ᱫᱚᱥᱴᱟ ᱢᱚᱫᱽᱫᱷᱮ ᱠᱚ ᱮᱢᱚᱜᱼᱟ ᱦᱮ ᱟᱫᱚ ᱜᱚᱝᱠᱮ ᱟᱫᱚ ᱥᱟᱵ ᱠᱟᱜ ᱢᱮ ᱛᱤᱦᱤᱝ ᱫᱚ ᱞᱮᱴ ᱧᱚᱜ ᱤᱧ ᱦᱮᱡ ᱮᱱᱟ ᱛᱚ ᱮᱜᱟᱨᱚᱴᱟ ᱥᱮᱜ ᱤᱧ ᱵᱚᱞᱚᱭᱮᱱᱟ ᱛᱚ ᱚᱱᱟ ᱠᱷᱟᱹᱛᱤᱨ ᱮ ᱤᱧ ᱫᱚ ᱪᱤᱜ ᱦᱚ ᱵᱟᱹᱧ ᱧᱟᱢ ᱞᱮᱫᱟ ᱩᱛᱩ ᱯᱷᱩᱛᱩ ᱫᱚ ᱨᱩᱴᱤ ᱛᱮᱦᱮ ᱠᱟᱱᱟ᱾ ᱚᱱᱟ ᱨᱩᱴᱤ, ᱟᱨ ᱡᱟᱦᱟᱸ ᱨᱩᱢ ᱨᱮ ᱛᱮᱦᱮ ᱠᱟᱱ ᱛᱤᱧᱟᱹ ᱜᱩᱲ ᱵᱚᱞᱮ
ᱚ ᱦᱚᱸ
ᱚᱱᱟᱜᱤᱧ ᱡᱚᱢ ᱫᱟ ᱜᱚᱝᱠᱮ ᱨᱚᱦᱚᱲ ᱨᱚᱦᱚᱲ ᱟᱨ ᱪᱮᱜ ᱜᱮ ᱵᱟᱝ ᱟᱨ ᱠᱟᱨᱭᱟ ᱠᱚ ᱢᱮᱱᱟᱜ ᱠᱟᱫᱟ ᱵᱤᱞᱤ ᱠᱚ ᱢᱮᱱᱟᱜ ᱠᱟᱫᱚ ᱟᱫᱚ ᱚᱱᱟ ᱠᱩ ᱜᱮ ᱵᱟᱯᱷᱟᱣ ᱞᱟᱹᱜᱤᱜ ᱤᱧ ᱫᱚᱦᱚᱜ ᱴᱩ ᱠᱟᱫᱟ ᱵᱚᱞᱮ, ᱟᱫᱚ ᱦᱟᱸᱜ ᱱᱚᱣᱟ ᱯᱚᱨᱮᱧ ᱡᱚᱢ ᱠᱮᱫᱮ ᱦᱩᱸ ᱦᱩᱸ ᱦᱩᱸ᱾
ᱛᱚ ᱢᱮᱱᱮᱜ ᱠᱟᱱ ᱡᱮ ᱚᱱᱟ ᱜᱚᱝᱠᱮ ᱚᱱᱮ ᱜᱩᱰᱟᱹ ᱡᱤᱞ ᱠᱚ ᱥᱮ ᱥᱚᱜᱚᱫ ᱥᱮ ᱵᱤᱡᱤ ᱠᱚ ᱩᱱᱠᱩ ᱡᱤᱞ ᱫᱚᱢ ᱡᱚᱢ ᱵᱟᱲᱟᱭ ᱜᱮᱭᱟ ᱥᱮ ᱵᱟᱝ?
ᱥᱟᱱᱟᱢ ᱜᱚᱝᱠᱮ ᱥᱟᱱᱟᱢ ᱮ ᱴᱩ ᱡᱮᱰ ᱥᱩᱡᱳᱜᱽ ᱜᱮ ᱵᱟᱹᱧ ᱧᱟᱢᱟ ᱡᱚᱢ ᱫᱚ ᱥᱟᱱᱟᱭᱤᱧ ᱜᱮᱭᱟ᱾
ᱟᱪᱪᱷᱟ ᱟᱪᱪᱷᱟ ᱡᱚᱢ ᱫᱚ ᱵᱚᱨᱚᱢ ᱡᱚᱢ ᱜᱮᱭᱟ ᱦᱟᱝ᱾ ᱵᱟᱢ ᱪᱟᱞᱟᱣ ᱵᱟᱲᱟᱣ ᱠᱟᱱᱟ ᱥᱮᱸᱫᱽᱨᱟ ᱡᱤᱞ ᱥᱮ ᱡᱮᱞ ᱜᱮ
ᱦᱩᱸ ᱦᱩᱸ ᱪᱮᱜ ᱮᱢ ᱢᱮᱱ ᱪᱮᱜ ᱮᱢ ᱢᱮᱱᱫᱟ ᱜᱚᱝᱠᱮ ᱵᱟᱹᱧ ᱵᱩᱡᱷᱟᱣ ᱞᱮᱫᱟ᱾
ᱢᱮᱱᱮᱠᱷᱟᱱ ᱡᱮᱞᱮ ᱵᱟᱱᱟ ᱦᱚᱲ ᱛᱩᱠᱩ ᱠᱩ ᱥᱮ ᱡᱟᱦᱟᱸ ᱠᱚᱨᱮ ᱤᱱᱠᱟ ᱵᱟᱝ ᱪᱟᱞᱟᱣ ᱵᱟᱲᱟ ᱠᱟᱱᱟ?
ᱜᱚᱝᱠᱮ ᱡᱚᱠᱷᱚᱱ ᱚᱲᱟᱜ ᱨᱤᱧ ᱛᱮᱦᱮᱱ ᱠᱟᱱ ᱛᱮᱦᱮᱸᱱᱟ ᱥᱮ
ᱦᱩᱸ ᱦᱩᱸ
ᱮᱸᱻ ᱛᱚ ᱪᱟᱞᱟᱣ ᱦᱩᱭᱩᱜ ᱠᱟᱱ ᱛᱟᱦᱮᱱᱟ ᱥᱮᱫᱽᱨᱟ ᱦᱮᱸ ᱛᱚ ᱱᱤᱛ ᱚᱠᱛᱚ ᱡᱟᱦᱟᱸ ᱠᱟᱹᱢᱤᱨᱮ ᱟᱭᱢᱟ ᱠᱤᱪᱷᱩ ᱠᱟᱹᱢᱤᱨᱮ ᱡᱚᱲᱟᱣ ᱦᱩᱭᱱᱟ, ᱛᱚ ᱜᱚᱢᱠᱮ ᱥᱚᱢᱚᱭ ᱵᱟᱝ ᱧᱟᱢᱚᱜ ᱜᱮᱭᱟ ᱪᱟᱞᱟᱜ ᱫᱚ ᱥᱟᱱᱟᱧ ᱜᱮᱭᱟ ᱢᱮᱱᱠᱷᱟᱱ ᱵᱟᱹᱧ ᱪᱟᱞᱟᱣ ᱫᱟᱲᱭᱟᱜ-ᱟ,
ᱚᱸᱻ ᱟᱪᱪᱷᱟ ᱟᱪᱪᱷᱟ ᱟᱪᱷᱟ᱾
ᱦᱩᱸᱻᱦᱩᱸ᱾
ᱴᱷᱤᱠ ᱜᱮᱭᱟ ᱚᱱᱟ ᱦᱚᱸ᱾
ᱦᱳᱭ ᱞᱟᱹᱭ ᱢᱮ, ᱟᱢᱫᱚᱢ ᱪᱟᱞᱟᱣ ᱵᱟᱲᱟᱜ ᱜᱮᱭᱟ ᱜᱚᱢᱠᱮ?
ᱤᱧ ᱢᱟ ᱪᱟᱞᱟᱣ ᱵᱟᱲᱟᱜ ᱜᱮᱭᱤᱧ ᱯᱨᱟᱭ ᱟᱞᱮ ᱚᱱᱟ ᱠᱚᱨᱮ ᱢᱟᱱᱮ ᱥᱚᱯᱛᱟᱦᱚᱨᱮ ᱵᱟᱨ ᱫᱷᱟᱣ ᱵᱚᱞᱮ ᱪᱟᱞᱟᱜ ᱜᱮᱭᱟ᱾ ᱟᱫᱚ ᱱᱤᱛᱳ ᱫᱚ ᱱᱚᱝᱠᱟ ᱢᱟᱱᱮ ᱫᱟᱜ ᱫᱤᱱ ᱠᱟᱱᱟ ᱛᱚ ᱱᱤᱛᱚᱜ ᱱᱤᱛᱚᱜ ᱫᱚ ᱵᱟᱫ ᱧᱚᱜ ᱠᱟᱛᱮᱫ, ᱱᱤᱛᱚᱜ ᱫᱚ ᱚᱱᱠᱟ ᱥᱮᱨᱚᱠᱚᱢ ᱵᱟᱠᱚ ᱧᱟᱢᱚᱜ-ᱟ, ᱛᱚ ᱜᱚᱝᱠᱮ ᱪᱮᱫ ᱦᱮᱸ ᱞᱟᱹᱭ ᱵᱤᱱ, ᱢᱮᱱ ᱮᱫᱟᱞᱤᱧ ᱡᱮ ᱵᱚᱞᱮ ᱚᱲᱟᱜ ᱛᱟᱦᱞᱮ ᱵᱟᱵᱤᱱ ᱪᱟᱞᱟᱣ ᱟᱠᱟᱱᱟ ᱛᱚ,
ᱦᱮᱸ ᱜᱚᱝᱠᱮ ᱚᱲᱟᱜ ᱫᱚᱧ ᱪᱟᱞᱟᱣ ᱞᱮᱱ ᱜᱮᱭᱟ ᱱᱚᱜ-ᱚᱭ ᱤᱧ ᱟᱞᱮ ᱢᱟᱹᱭ ᱤᱧ ᱫᱚᱦᱚ ᱦᱚᱴᱩ ᱠᱟᱫᱮᱭᱟ ᱵᱟᱹᱧ ᱞᱟᱹᱭ ᱠᱮᱫᱟ᱾
ᱦᱩᱸ ᱦᱩᱸ ᱦᱩᱸ ᱟᱪᱪᱷᱟ ᱴᱷᱤᱠ ᱜᱮᱭᱟ ᱫᱚ ᱵᱚᱞᱮ ᱪᱮᱫ ᱟᱱᱮ ᱤᱭᱟᱹ ᱠᱚᱫᱚ ᱦᱩᱲᱩ ᱨᱚᱦᱚᱭ ᱠᱚᱫᱚ ᱦᱩᱭᱱᱟ ᱥᱮ ᱪᱮᱫᱞᱮᱠᱟ?
ᱜᱚᱝᱠᱮ ᱦᱩᱲᱩ ᱨᱚᱦᱚᱭ ᱠᱚᱫᱚ ᱟᱹᱣᱨᱤ ᱞᱮ ᱮᱸᱜ ᱮᱛᱚᱦᱚᱵᱟ ᱵᱚᱞᱮ ᱱᱚᱣᱟ ᱞᱟᱦᱟ ᱨᱮ ᱤᱧ ᱢᱟ ᱵᱟᱵᱟ ᱛᱷᱚᱲᱟ ᱦᱚᱥᱯᱤᱴᱟᱞ ᱨᱮ ᱛᱟᱦᱮᱸ ᱠᱟᱱᱟ ᱵᱚᱞᱮ ᱟᱞᱮ ᱚᱲᱟᱜ ᱨᱮᱱ ᱥᱟᱱᱟᱢ ᱦᱚᱲ ᱠᱚ ᱨᱩᱣᱟᱹᱜ ᱠᱟᱱᱟ ᱜᱚᱝᱠᱮ ᱤᱧ ᱢᱟᱢᱟ ᱵᱟᱭ ᱨᱩᱣᱟᱹᱜ ᱠᱟᱱ ᱛᱟᱦᱮᱸᱱᱟ ᱩᱱᱤ ᱟᱨᱦᱚᱸ ᱠᱮᱱᱥᱟᱨ ᱮ ᱧᱟᱢ ᱟᱠᱟᱫᱮᱭᱟ, ᱛᱚ ᱚᱱᱟ ᱢᱤᱫᱴᱮᱱ ᱟᱹᱰᱤ ᱢᱟᱨᱟᱝ ᱥᱚᱢᱚᱥᱥᱟ ᱨᱮᱞᱮ ᱯᱟᱲᱟᱣ ᱟᱠᱟᱱᱟ ᱟᱨ ᱩᱱᱤ ᱡᱮ ᱩᱱᱤ ᱦᱚᱥ ᱦᱚᱯᱤᱴᱟᱞ ᱠᱷᱚᱡ ᱰᱤᱥᱪᱟᱨᱡᱽ ᱟᱹᱜᱩ ᱦᱩᱭ ᱯᱚᱨ ᱟᱞᱮ ᱚᱱᱟ ᱯᱚᱨᱮᱨ ᱫᱤᱱ ᱜᱮ ᱟᱞᱮ ᱢᱟᱹᱭ ᱦᱚᱥᱯᱤᱴᱟᱞ ᱨᱤᱧ ᱵᱷᱚᱨᱛᱤ ᱠᱮᱫᱮᱭᱟ ᱛᱚ ᱱᱤᱛᱚᱜ ᱩᱱᱤ ᱵᱟᱱᱟ ᱦᱚᱲ ᱜᱮ ᱟᱹᱞᱤᱧ ᱦᱳᱥᱴᱮᱞ ᱨᱮᱞᱤᱧ ᱛᱟᱦᱮᱱᱟ ᱩᱱᱤ ᱦᱚᱸ ᱮᱴᱟᱜ ᱦᱳᱴᱮᱞ ᱨᱮ ᱛᱟᱦᱮᱱᱟ ᱟᱨ ᱤᱧ ᱠᱩᱲᱤ ᱜᱤᱫᱽᱨᱟᱹ ᱦᱳᱥᱴᱮᱞ ᱥᱮ ᱠᱚᱲᱟ ᱜᱤᱫᱽᱨᱟ ᱦᱳᱥᱴᱮᱞ ᱟᱫᱚ ᱚᱱᱠᱟ ᱞᱟᱡ ᱦᱟᱹᱥᱩ ᱧᱟᱢ ᱠᱮᱫᱮᱭᱟ ᱧᱤᱫᱟᱹ ᱵᱮᱞᱟ ᱧᱤᱫ ᱵᱮᱞᱟ ᱫᱚᱥᱴᱟ ᱥᱮᱫ ᱤᱧ ᱵᱷᱩᱨᱛᱤ ᱠᱮᱫᱮᱭᱟ ᱟᱞᱮ ᱱᱤᱡᱚᱥᱥᱚ ᱦᱚᱥᱯᱤᱴᱟᱞ ᱢᱮᱱᱟᱜ ᱛᱟᱞᱭᱟ ᱵᱚᱞᱮ, ᱟᱞᱮ ᱟᱞᱮᱭᱟᱜ ᱵᱚᱞᱛᱮ ᱢᱟᱱᱮ ᱡᱟᱦᱟᱸ ᱤᱭᱩᱱᱤᱵᱷᱟᱨᱥᱤᱴᱤ ᱨᱤᱧ ᱯᱟᱲᱦᱟᱜ-ᱟ ᱚᱱᱟ ᱱᱤᱡᱚᱥᱥᱚ ᱦᱚᱥᱯᱤᱴᱟᱞ ᱦᱮᱱᱟᱜ-ᱟ᱾ ᱟᱫᱚ ᱚᱱᱮᱧ ᱵᱷᱚᱨᱛᱤ ᱞᱮᱫᱮᱭᱟ ᱟᱫᱚ ᱚᱱᱠᱟ ᱵᱚᱞᱮ ᱯᱩᱨᱟᱹ ᱥᱟᱛ ᱫᱤᱱ ᱜᱟᱱ ᱵᱷᱚᱨᱛᱤ ᱛᱟᱦᱮᱸᱱ ᱠᱟᱱᱟ ᱚᱸᱰᱮ ᱥᱟᱛ ᱫᱤᱱ ᱵᱷᱚᱨᱛᱤ ᱛᱟᱭᱚᱢ ᱟᱫᱚ ᱛᱤᱦᱤᱧ ᱥᱮᱛᱟᱜ ᱞᱮᱱ ᱟᱹᱜᱩ ᱠᱮᱫᱮᱭᱟ ᱰᱤᱥᱪᱟᱨ ᱠᱟᱛᱮᱜ ᱚᱲᱟᱜ ᱛᱮᱧ ᱫᱚᱦᱚ ᱦᱚᱴᱚ ᱠᱟᱫᱮᱭᱟ ᱟᱞᱤᱧ ᱡᱟᱦᱟᱸ ᱞᱤᱧ ᱛᱟᱦᱮᱱᱟ ᱢᱟᱱᱮ ᱟᱹᱞᱤᱧ ᱡᱟᱦᱟᱱᱟᱜ ᱤᱩᱭᱤᱱᱤᱵᱷᱟᱨᱥᱤᱴᱤ ᱞᱤᱧ ᱯᱟᱲᱦᱟᱜ ᱚᱱᱟ ᱟᱞᱮ ᱚᱲᱟᱜ ᱠᱷᱚᱱᱟᱜ ᱫᱚ ᱪᱳᱫᱽᱫᱳ ᱠᱤᱞᱳᱢᱤᱴᱟᱨ ᱥᱟᱺᱜᱤᱧᱟ ᱵᱮᱥᱤ ᱫᱚ ᱵᱟᱝ ᱥᱟᱺᱜᱤᱧᱟ ᱟᱫᱚ ᱚᱲᱟᱜ ᱨᱮᱱ ᱩᱱᱤ ᱟᱵᱟᱨ ᱦᱟᱹᱥᱩ ᱞᱟᱡ ᱦᱟᱹᱥᱩ ᱧᱟᱢ ᱠᱮᱫᱮᱭᱟ ᱫᱤᱭᱮ ᱟᱵᱟᱨ ᱢᱚᱴᱟᱢᱩᱴᱤ ᱱᱚᱝᱠᱟ ᱟᱴᱴᱟ ᱥᱚᱢᱚᱭ ᱤᱧ ᱪᱟᱞᱟᱣᱱᱟ ᱟᱫᱚ ᱟᱴᱴᱟ ᱟᱴᱴᱟ ᱥᱚᱢᱚᱭ ᱰᱚᱠᱴᱟᱨ ᱴᱷᱮᱱ ᱱᱚᱰᱮ ᱧᱩᱛᱩᱢ ᱢᱤᱫᱴᱮᱱ ᱥᱟᱱᱟ ᱠᱮᱫᱮᱭᱟ ᱢᱟᱱᱮ ᱟᱭᱢᱟ ᱰᱟᱠᱛᱟᱨ ᱢᱮᱱᱟᱜ ᱠᱚ ᱢᱮᱱᱠᱷᱟᱱ ᱱᱤᱭᱟᱹ ᱮᱢᱟᱨᱡᱮᱱᱥᱤ ᱨᱮᱫᱚ ᱱᱩᱭ ᱛᱟᱦᱮᱸ ᱠᱟᱱᱟ ᱛᱚ ᱩᱱᱤ ᱜᱮᱥᱴᱨᱳ ᱮᱱᱴᱨᱚᱞᱚᱡᱤᱥᱴ ᱩᱱᱤ ᱥᱟᱶ ᱤᱧ ᱫᱮᱠᱷᱟᱣ ᱠᱮᱫᱮ ᱟᱫᱚ ᱛᱷᱚᱲᱟ ᱵᱟᱨᱭᱟ ᱯᱮ ᱨᱟᱱᱮ ᱮᱢᱟ ᱫᱮᱭᱟ, ᱟᱫᱚ ᱚᱱᱟ ᱮᱢ ᱠᱟᱛᱮ ᱟᱨ ᱚᱲᱟᱜ ᱤᱧ ᱫᱚᱦᱚ ᱦᱚᱴᱚ ᱠᱮᱫᱮᱛᱮ ᱤᱧ ᱦᱮᱡ ᱮᱱᱟ ᱵᱚᱞᱮ ᱦᱳᱥᱴᱮᱞ᱾
ᱚᱸᱻ ᱛᱟᱦᱞᱮ ᱦᱩᱲᱩ ᱪᱟᱥ ᱠᱚᱫᱚ ᱛᱟᱦᱞᱮ ᱠᱮᱞᱟᱥᱚᱜ ᱛᱟᱹᱵᱤᱱᱟ᱾ ᱪᱮᱫ ᱜᱟᱯᱟ ᱠᱮᱞᱟᱥ ᱢᱮᱱᱟᱜ ᱛᱟᱯᱮᱭᱟ ᱥᱮ ᱪᱮᱫ? ᱦᱮᱞᱳ᱾ ᱟᱸᱡᱚᱢ ᱮᱫᱟ ᱵᱤᱱ?
ᱦᱮᱸ ᱜᱚᱢᱠᱮ ᱞᱟᱹᱭ ᱢᱮ᱾
ᱢᱮᱱᱮᱫ ᱜᱟᱯᱟ ᱠᱮᱞᱟᱥ ᱢᱮᱱᱟᱜ ᱛᱟᱵᱤᱱᱟ?
ᱦᱳᱭ ᱦᱳᱭ᱾
ᱠᱮᱞᱟᱥ ᱫᱚ ᱪᱮᱫ ᱱᱤᱛᱚᱜ ᱢᱮᱱᱟᱜ ᱛᱟᱵᱱᱟ ᱥᱮ ᱜᱟᱯᱟ ᱢᱮᱱᱟᱜ ᱛᱟᱵᱚᱱᱟ ᱵᱟᱞᱤᱧ ᱵᱩᱡᱷᱟᱹᱣ ᱞᱮᱫᱟ
ᱱᱤᱛᱚᱜ ᱫᱚ ᱜᱚᱝᱠᱮ ᱫᱚ ᱠᱮᱞᱟᱥ ᱫᱚ ᱛᱟᱦᱮᱱᱟ ᱠᱤ ᱜᱟᱯᱟ ᱢᱮᱱᱟᱜᱼᱟ
ᱜᱟᱯᱟ ᱦᱩᱭᱩᱜ ᱟ ᱵᱟᱝ ᱟᱪᱷᱟ ᱟᱪᱷᱟ ᱪᱚᱞᱚ
ᱟ
ᱦᱩᱲ ᱨᱚᱦᱚᱭ ᱫᱚ ᱛᱟᱦᱞᱮ ᱵᱟᱝ ᱦᱩᱭ ᱵᱟᱲᱟ ᱠᱟᱱᱟ?
ᱦᱮᱸ ᱜᱚᱝᱠᱮ ᱦᱩᱲᱩ ᱨᱚᱦᱚᱭ ᱠᱚᱫᱚ ᱪᱟᱞᱟᱜ ᱠᱟᱱ ᱜᱮᱭᱟ ᱵᱚᱞᱮ ᱟᱫᱚ ᱥᱟᱵ ᱠᱟᱜ ᱢᱮ ᱟᱫᱚ ᱱᱚᱝᱠᱟ ᱟᱞᱮ ᱫᱚ ᱱᱚᱝᱠᱟ ᱟᱭᱢᱟ ᱦᱟᱱᱟ ᱱᱤᱭᱟ. ᱠᱚ ᱨᱩᱣᱟᱹᱜ ᱠᱟᱱ ᱛᱟᱞᱮᱭᱟ ᱛᱚ ᱟᱫᱚ ᱦᱩᱲᱩ ᱨᱚᱦᱚᱭ ᱵᱟᱞᱮ ᱞᱟᱜᱟᱣ ᱫᱟᱲᱮ ᱠᱟᱫᱟ ᱵᱚᱞᱮ ᱵᱟᱝᱠᱷᱟᱱ ᱫᱚ ᱥᱟᱵ ᱠᱟᱜ ᱢᱮ ᱟᱞᱮ ᱚᱲᱟᱜ ᱨᱮ ᱦᱚᱲ ᱫᱚ ᱵᱮᱥᱤ ᱦᱚᱲ ᱫᱚ ᱵᱟᱹᱱᱩᱜ ᱞᱮᱭᱟ ᱵᱚᱞᱮ ᱟᱫᱚ ᱢᱮᱱ ᱥᱟᱯ ᱟᱫᱚ ᱟᱞᱮ ᱚᱲᱟᱜ ᱨᱮᱫᱚ ᱯᱮ ᱦᱚᱲ ᱢᱮᱱᱟᱜ ᱠᱚᱣᱟ ᱤᱧ ᱵᱟᱵᱟ ᱤᱧ ᱜᱚᱜᱚ ᱟᱨ ᱤᱧ ᱵᱩᱰᱤ ᱜᱚ ᱟᱨ ᱟᱹᱞᱤᱧ ᱢᱟ ᱵᱟᱨ ᱦᱚᱲ ᱵᱟᱨᱦᱮ ᱨᱮ ᱞᱤᱧ ᱛᱟᱦᱮᱸᱱ ᱯᱟᱲᱦᱟᱜ ᱵᱟᱱᱟ ᱦᱚᱲ ᱜᱮ ᱯᱟᱲᱦᱟᱜ ᱥᱩᱛᱨᱚ ᱨᱮ ᱾ ᱟᱫᱚ ᱚᱱᱟ ᱠᱷᱟᱹᱛᱤᱨ ᱛᱮ ᱟᱫᱚ ᱚᱲᱟᱜ ᱨᱮᱫᱚ ᱚᱠᱚᱭ ᱦᱚᱸ ᱵᱟᱹᱱᱩᱜ ᱠᱚᱣᱟ ᱟᱫᱚ ᱟᱫᱚ ᱚᱱᱟ ᱢᱚᱫᱽᱫᱷᱮ ᱨᱮ ᱟᱵᱟᱨ ᱤᱧ ᱜᱚᱜᱚ ᱱᱚᱰᱮ ᱦᱚᱥᱯᱤᱴᱟᱞ ᱨᱤᱧ ᱟ. ᱜᱩ ᱞᱮᱫᱮᱭᱟ ᱵᱚᱞᱮ ᱚᱱᱮ ᱢᱟᱱᱮ ᱤᱧ ᱟᱞᱮ ᱢᱟᱹᱭ ᱮ ᱨᱩᱣᱟᱹᱜ ᱠᱟᱱ ᱛᱟᱦᱮᱸᱱ ᱛᱚ ᱟᱫᱚ ᱫᱚᱦᱚ ᱞᱟᱹᱜᱤᱫ ᱛᱚ ᱢᱟᱱᱮ ᱫᱮ ᱫᱮᱠ ᱵᱷᱟᱞ ᱞᱟᱹᱜᱤᱫ ᱛᱮᱢ ᱦᱚᱲ ᱛᱟᱦᱮᱸ ᱫᱚᱨᱠᱟᱨᱟ ᱾
ᱦᱮᱸ
ᱟᱫᱚ ᱚᱱᱟ ᱞᱟᱹᱜᱤᱫ ᱦᱩᱲᱩ ᱨᱚᱦᱚᱭ ᱵᱟᱞᱮ ᱞᱟᱜᱟᱣ ᱫᱟᱲᱮ ᱠᱟᱫᱟ
ᱟᱪᱪᱷᱟ ᱟᱪᱪᱷᱟ ᱪᱚᱞᱳ ᱴᱷᱤᱠ ᱜᱮᱭᱟ ᱾ ᱛᱚ ᱢᱮᱱᱮᱜ ᱟᱞᱤᱧ ᱜᱚᱝᱠᱮ ᱢᱟᱱᱮ ᱟᱯᱮ ᱚᱱᱟ ᱤᱭᱩᱱᱤᱵᱷᱟᱨᱥᱤᱴᱤ ᱠᱷᱚᱱ ᱡᱮ ᱜᱟᱛᱮ ᱠᱚ ᱵᱟᱠᱚ ᱚᱨᱜᱟᱱᱟᱭᱤᱡ ᱵᱟᱲᱟᱭᱮᱫ ᱥᱮ?
ᱦᱳᱭ ᱜᱚᱝᱠᱮ ᱪᱟᱞᱟᱣ ᱵᱟᱲᱟ ᱦᱩᱭ ᱠᱟᱱ ᱜᱮᱭᱟ ᱟᱭᱢᱟ ᱡᱟᱭᱜᱟ ᱟᱭᱢᱟ ᱡᱟᱭᱜᱟ ᱠᱚ ᱪᱟᱞᱟᱣ ᱵᱟᱲᱟ ᱦᱩᱭ ᱠᱟᱱᱟ ᱠᱟ. ᱴᱤᱡ ᱨᱮ ᱱᱚᱝᱠᱟ ᱯᱷᱩᱴᱵᱚᱞ ᱥᱮ ᱚᱱᱠᱟ ᱱᱤᱨᱚᱱ ᱦᱚᱞᱮ ᱯᱨᱟᱭᱤᱡ ᱠᱚ ᱟᱹᱜᱩ ᱵᱟᱲᱟ ᱦᱩᱭᱮᱱ ᱜᱮ ᱱᱚᱨᱛᱷ ᱤᱥᱴ ᱟᱨ ᱟᱭᱢᱟ ᱡᱟᱭᱜᱟ ᱨᱮ ᱪᱟᱞᱟᱜ ᱦᱩᱭᱩᱜ ᱜᱮᱭᱟ ᱜᱚᱝᱠᱮ ᱫᱚ ᱤᱧᱦᱚᱸ ᱯᱨᱚᱛᱷᱚᱢ ᱡᱚᱠᱷᱚᱱ ᱮᱰᱢᱤᱥᱚᱱᱤᱧ ᱦᱟᱛᱟᱣ ᱞᱮᱫᱟ ᱾ ᱛᱚᱠᱷᱚᱱ ᱪᱟᱞᱟᱣ ᱦᱩᱭᱩᱜ ᱠᱟᱱ ᱛᱟᱦᱮᱱ ᱜᱮᱭᱟ ᱢᱮᱱᱠᱷᱟᱱ ᱡᱟᱸᱜᱟ ᱵᱟᱡᱟᱣ ᱯᱚᱨ ᱫᱚ ᱟᱫᱚ ᱵᱟᱧ ᱪᱟᱞᱟᱣ ᱠᱟᱱᱟ
ᱚᱻ ᱵᱟᱢ ᱠᱷᱮᱞ ᱵᱟᱲᱟᱭ ᱜᱮᱭᱟ ᱵᱟᱝ ᱾ ᱟᱪᱪᱷᱟ ᱪᱷᱟ ᱢᱟᱱᱮ ᱯᱷᱩᱴᱵᱚᱞ ᱜᱟᱛᱮ ᱜᱮ ᱥᱮ ᱢᱟᱱᱮ ᱟᱨᱚ ᱮᱴᱟ ᱜᱟᱛᱮ ᱠᱚ ᱟᱨ?
ᱯᱷᱩᱴᱵᱚᱞ ᱜᱟᱛᱮᱜ ᱛᱮᱜᱮ ᱜᱚᱝᱠᱮ ᱾ ᱦᱩᱸ ᱦᱩᱸ ᱦᱩᱸ ᱟᱫᱚ ᱟᱢ ᱜᱚᱝᱠᱮ ᱯᱷᱩᱴᱵᱚᱞ ᱠᱚᱢ ᱜᱟᱛᱮ ᱵᱟᱲᱟᱜ ᱜᱮᱭᱟ ᱥᱮ?
ᱦᱚᱭ ᱤᱧ ᱢᱟᱹᱧ ᱜᱟᱛᱮᱜ ᱢᱟ ᱜᱟᱛᱮᱜ ᱠᱟᱱ ᱛᱟᱦᱮᱱᱟ ᱜᱮᱭᱟ ᱟᱫᱚ ᱵᱚᱨᱛᱚᱢᱟᱱ ᱫᱚᱧ ᱵᱷᱟᱹᱜᱤ ᱦᱟᱛᱟᱲ ᱠᱟᱫᱟᱧ ᱡᱚᱥ ᱮᱱᱟ ᱛᱚ ᱚᱱᱠᱟᱜᱮ
ᱟᱪᱪᱷᱟ ᱟᱪᱷᱟ
ᱛᱟᱯᱚᱨᱮ ᱵᱷᱟᱹᱜᱤ ᱦᱩᱭ ᱠᱟᱱᱟ
ᱦᱮᱸ ᱟᱪᱪᱷᱟ ᱜᱚᱝᱠᱮ ᱟᱯᱮ ᱥᱮᱫ ᱫᱚ ᱯᱷᱩᱴᱵᱚᱞ ᱪᱮᱫ ᱠᱚ ᱜᱟᱛᱮᱜᱼᱟ ᱢᱮᱱ ᱯᱷᱩᱴᱵᱚᱞ ᱞᱟᱹᱴᱩ ᱴᱩᱱᱟᱢᱮᱱᱴ? ᱠᱚ ᱪᱮᱫ ᱞᱮᱠᱟ ᱞᱟᱹᱴᱩ ᱴᱩᱱᱟᱢᱮᱱ ᱠᱚ ᱪᱮᱫ ᱞᱮᱠᱟ ᱦᱩᱭᱩᱜᱼᱟ
ᱩ ᱦᱮᱸ ᱟᱞᱮ ᱥᱮᱫ ᱢᱟ ᱦᱟᱭᱮᱥᱴ ᱱᱤᱝᱠᱟᱹ ᱥᱟᱵ ᱠᱟᱜ ᱵᱮᱱ ᱥᱤᱠᱥᱴᱤ ᱢᱟᱱᱮ ᱯᱷᱟᱭᱤᱵ ᱦᱟᱡᱟᱨ ᱦᱟᱭᱮᱥᱴ
ᱦᱩᱸ
ᱥᱟᱭᱴ ᱦᱟᱡᱟᱨ
ᱛᱤᱱᱟ. ᱜ ᱦᱟᱡᱟᱨ
ᱥᱟᱭᱴ ᱥᱟᱭᱴ ᱢᱟᱱᱮ ᱥᱤᱠᱴᱤ ᱥᱤᱠᱴᱤ
ᱚ ᱟᱪᱪᱷᱟ ᱥᱤᱠᱥᱴᱤ ᱛᱷᱟᱡᱮᱱᱰ
ᱦᱮᱸ ᱤᱱᱟᱹ ᱦᱟᱭᱴ ᱤᱱᱟᱹ ᱪᱤᱛᱟᱱ ᱫᱚ ᱟᱹᱞᱤᱧ ᱫᱚ ᱵᱟᱞᱤᱧ ᱧᱮᱞ ᱵᱟᱲᱟᱣ ᱠᱟᱫᱟ ᱢᱟᱱᱮ ᱟᱹᱛᱩ ᱥᱮᱫ ᱨᱮᱜᱮ ᱢᱟᱱᱮ ᱟᱹᱛᱩ ᱥᱮᱫ ᱞᱮᱠᱟ ᱛᱮᱫᱚ ᱟᱹᱛᱩ ᱥᱮᱫ ᱫᱚ ᱚᱱᱠᱟ ᱫᱚ ᱵᱟᱝ
ᱜᱚᱝᱠᱮ ᱟᱞᱮ ᱥᱮᱫ ᱫᱚ ᱚᱱᱠᱟ, ᱟᱞᱮ ᱥᱮᱫ ᱫᱚ ᱜᱚᱝᱠᱮ ᱚᱱᱠᱟ ᱫᱚᱥ ᱵᱟᱨᱚ ᱞᱟᱠᱷ᱾
ᱫᱚᱥ ᱵᱟᱨᱚ ᱞᱟᱠᱷ? ᱟᱪᱪᱷᱟ ᱟᱪᱪᱷᱟ᱾
ᱟᱫᱚ, ᱟᱨ ᱡᱚᱛᱚ ᱠᱷᱚᱡ ᱠᱚᱢ ᱫᱚ ᱦᱩᱭᱩᱜ ᱠᱟᱱᱟ, ᱡᱚᱛᱚ ᱠᱷᱚᱱ ᱠᱚᱢ ᱡᱩᱚᱫᱤᱢ ᱢᱟᱱᱮ ᱦᱤᱥᱟᱹᱵ ᱠᱷᱟᱡ
ᱚ᱾
ᱯᱚᱧᱪᱟᱥ ᱦᱟᱡᱟᱨ᱾
ᱡᱷᱚᱛᱚ ᱠᱷᱚᱡ ᱠᱚᱢ ᱫᱚ ᱯᱚᱧᱪᱟᱥ ᱦᱟᱡᱟᱨ?
ᱡᱚᱛᱚ ᱠᱷᱚᱡ ᱠᱚᱢ ᱟᱨ ᱡᱩᱫᱤ ᱟ ᱛᱩ ᱨᱮᱢ ᱢᱮᱱ ᱠᱷᱟᱱᱡ ᱫᱚ ᱚᱱᱠᱟ ᱛᱤᱨᱤᱥ ᱪᱚᱞᱞᱤᱥ, ᱟᱹᱛᱩ ᱠᱚᱨᱮ᱾
ᱚ ᱦᱚᱸ ᱛᱨᱤᱥ ᱪᱚᱞᱞᱤᱥ ᱦᱟᱡᱟᱨ? ᱚ ᱛᱟᱞᱦᱮ ᱢᱟ ᱦᱟᱸ ᱡᱮᱨᱚᱠᱚᱢ ᱵᱮᱱ ᱞᱟᱹᱭ ᱠᱮᱜ-ᱟ ᱛᱟᱞᱦᱮ ᱢᱟ ᱥᱮᱭ ᱥᱮᱭ ᱦᱚᱲ ᱠᱚ ᱡᱟᱣᱨᱟᱜ ᱠᱟᱱᱟ?
ᱜᱟᱞᱢᱟᱨᱟᱣ